ᱡᱚᱦᱟᱨ ᱜᱮ᱾
ᱦᱳᱭ ᱡᱚᱦᱟᱨ ᱜᱮ᱾
ᱥᱟᱹᱜᱩᱱ ᱥᱤᱸᱜᱟᱹᱲ᱾
ᱦᱳᱭ ᱥᱟᱹᱜᱩᱱ ᱥᱤᱸᱜᱟᱹᱲ᱾
ᱚ ᱟ ᱛᱟᱦᱞᱮ ᱪᱮᱜ ᱵᱤᱱ ᱪᱤᱠᱟᱹᱭᱫᱟ?
ᱪᱤᱠᱟᱹᱜᱮ ᱵᱟᱝ ᱟᱹᱞᱤᱧ ᱫᱚ ᱵᱟᱡᱟᱨ ᱞᱤᱧ ᱪᱟᱞᱟᱣ ᱠᱟᱱᱟ᱾
ᱚ ᱵᱟᱡᱟᱨ ᱫᱚ ᱡᱟᱦᱟᱱᱟᱜ ᱥᱟᱨ ᱮᱢᱟᱱ ᱠᱚ ᱦᱟᱛᱣ ᱥᱮ ᱮᱢᱱᱤ ᱜᱮ ᱨᱟᱹᱥᱠᱟᱹ ᱫᱟᱬᱟᱱ ᱞᱟᱹᱜᱤᱫ?
ᱤᱢᱱᱤᱜᱮ ᱨᱟᱹᱥᱠᱟᱹ ᱫᱟᱲᱟᱱ ᱞᱟᱹᱜᱤᱜ᱾ ᱮᱢᱱᱤ ᱪᱟᱞᱟᱣ ᱦᱩᱭ ᱠᱟᱱᱟ ᱮᱱᱟᱱ ᱪᱮᱫᱟᱜ?
ᱵᱟᱝ ᱜᱮ ᱱᱤᱛᱚᱜ ᱫᱚ ᱪᱟᱥ ᱠᱟᱹᱢᱤ ᱠᱟᱱᱟ ᱟᱵᱚᱣᱟᱜ ᱫᱚ ᱱᱤᱛᱚᱜ ᱫᱚ ᱵᱟᱝ ᱵᱚ ᱨᱟᱹᱥᱠᱟᱹ ᱫᱟᱲᱮᱭᱟᱜ ᱱᱤᱛᱚᱜ ᱫᱚ ᱠᱷᱮᱛ ᱨᱮᱵᱚ ᱨᱟᱹᱥᱠᱟᱹ ᱫᱟᱲᱮᱭᱟᱜᱼᱟ᱾
ᱟᱞᱮ ᱥᱮᱜ ᱫᱚ ᱵᱟᱝᱠᱚ ᱪᱟᱥ ᱜᱮᱭᱟ᱾
ᱚ ᱛᱟᱦᱞᱮ ᱚᱱᱛᱮ ᱫᱚ ᱵᱟᱝᱠᱚ ᱪᱟᱥ ᱜᱮᱭᱟ ᱛᱟᱦᱞᱮ ᱪᱮᱜ ᱠᱚ ᱡᱚᱢ ᱜᱮᱭᱟ ᱚᱱᱛᱮ ᱫᱚ?
ᱟᱞᱮᱥᱮᱫ ᱫᱚ ᱵᱟᱹᱞᱤ ᱨᱮᱭᱟᱜ ᱫᱟᱠᱟ ᱟᱞᱮ ᱫᱚ ᱜᱟᱰᱟ ᱠᱷᱚᱱᱟᱜ ᱞᱮ ᱟᱹᱜᱩ ᱡᱚᱱᱟᱜᱼᱟ ᱟᱯᱮ ᱥᱮᱜ ᱫᱚ ᱠᱚ ᱪᱟᱥᱟ?
ᱦᱮᱸ ᱪᱟᱥᱟᱠᱚ ᱡᱮᱢᱚᱱ ᱚᱱᱮ ᱢᱮᱲᱦᱮᱫ ᱠᱚ ᱚᱱᱟ ᱠᱚ ᱜᱟᱯᱟ ᱢᱮᱭᱟᱝ ᱟᱨᱦᱚᱸ ᱚᱸᱰᱮ ᱵᱤᱫ ᱚᱴᱚ ᱠᱟᱜ ᱦᱩᱭᱩᱜᱼᱟ ᱠᱷᱮᱛ ᱨᱮ ᱵᱟᱠᱷᱟᱱ ᱚᱱᱟ ᱯᱚᱨ ᱯᱚᱨᱮᱨ ᱥᱮᱨᱢᱟ ᱛᱮ ᱚᱱᱟ ᱵᱟᱝ ᱦᱟᱨᱟᱜᱼᱟ᱾
ᱚ ᱢᱟᱥᱮ ᱞᱟᱹᱭ ᱟᱹᱞᱤᱧ ᱵᱤᱱ ᱪᱟᱥ ᱚᱠᱟ ᱠᱚ ᱢᱮᱛᱟᱜᱼᱟ? ᱟᱹᱞᱤᱧ ᱫᱚ ᱵᱟᱝᱞᱤᱧ ᱵᱟᱰᱟᱭᱟ ᱟᱞᱮ ᱥᱮᱫ ᱵᱟᱝᱠᱚ ᱪᱟᱥ ᱠᱮᱭᱟ ᱥᱮ᱾
ᱪᱟᱥ ᱫᱚᱥᱮ ᱪᱮᱜ ᱟ ᱟᱹᱵᱤᱱ ᱦᱚᱸ ᱚᱸᱰᱮ ᱟᱹᱵᱤᱱᱟᱜ ᱡᱟᱭᱜᱟ ᱢᱮᱱᱟᱜᱼᱟ ᱠᱤ? ᱢᱟᱨᱟᱝ ᱧᱚᱜ ᱜᱚᱰᱟ᱾
ᱦᱮᱸ ᱢᱮᱱᱟᱜᱼᱟ ᱜᱚᱰᱟ ᱫᱚ᱾
ᱦᱳᱭ ᱟᱹᱵᱤᱱ ᱚᱸᱰᱮ ᱡᱟᱦᱟᱱᱟᱜ ᱡᱟᱦᱟᱱᱟᱜ ᱜᱮ ᱛᱟᱦᱮᱱ ᱟᱹᱵᱤᱱᱟᱜ ᱡᱩᱫᱤ ᱮᱸ ᱴᱟᱠᱟ ᱯᱩᱭᱥᱟᱹ ᱠᱚ ᱛᱟᱦᱮᱱᱟ ᱟᱵᱤᱱ ᱚᱸᱰᱮ ᱪᱟᱞᱟᱣ ᱠᱟᱛᱮ ᱛᱚᱯᱟ ᱚᱴᱚ ᱠᱟᱜ ᱵᱤᱱ ᱦᱮᱸ ᱥᱮ ᱟᱨ ᱫᱤᱱ ᱦᱤᱞᱳᱜ ᱫᱟᱜ ᱮᱢᱟᱣᱟᱜ ᱵᱤᱱ᱾
ᱚ ᱟᱹᱞᱤᱧ ᱫᱚ ᱚᱸᱰᱮ ᱫᱚ ᱢᱤᱜᱴᱤᱡ ᱰᱟᱭᱱᱮᱥᱥᱚᱨ ᱢᱮᱱᱟᱭ ᱛᱟᱹᱟᱞᱤᱧᱟ ᱚᱸᱰᱮ ᱫᱚ᱾ ᱟᱹᱞᱤᱧᱟᱜ ᱡᱟᱦᱟᱸ ᱢᱟᱴᱷ ᱢᱮᱱᱟᱜ ᱛᱟᱹᱞᱤᱧᱟ᱾
ᱚᱱᱟ ᱛᱚ ᱟᱨᱚ ᱵᱷᱟᱜᱤᱜᱼᱟ ᱥᱮ ᱚᱸᱰᱮ ᱟᱹᱵᱤᱱᱟᱜ ᱠᱟᱹᱣᱰᱤ ᱠᱚ ᱵᱟᱝ ᱠᱚ ᱟᱹᱛᱠᱤᱨ ᱫᱟᱲᱮᱣᱟ ᱛᱟᱵᱤᱱᱟ᱾
ᱮᱠᱫᱚᱢ ᱛᱟᱦᱚᱞᱮ ᱛᱤᱱᱟᱹᱜ ᱜᱟᱱ ᱠᱟᱹᱣᱰᱤ ᱨᱚᱦᱚᱭ ᱚᱴᱚ ᱠᱟᱜ ᱠᱷᱟᱱ ᱵᱮᱥᱤ ᱧᱚᱜ ᱠᱟᱹᱣᱰᱤ ᱦᱩᱭᱩᱜ ᱛᱟᱹᱞᱤᱧᱟ᱾
ᱱᱤᱛᱚᱜ ᱫᱚ ᱚᱝᱠᱟᱱ ᱠᱟᱹᱣᱰᱤ ᱱᱟᱜ ᱠᱟᱜᱚᱡᱽ ᱠᱚᱫᱚ ᱵᱟᱹᱱᱩᱜ ᱛᱟᱵᱚᱱᱟ ᱱᱤᱛᱚᱜ ᱫᱚ ᱟᱵᱚᱱᱟᱜ ᱢᱚᱬᱮ ᱥᱟᱭ ᱜᱮ ᱠᱟᱜᱚᱡᱽ ᱢᱮᱱᱟᱜ ᱛᱟᱵᱚᱱᱟ ᱠᱟᱹᱣᱰᱤ ᱱᱟᱜ ᱫᱚ᱾ ᱛᱟᱞᱮ ᱟᱹᱵᱤᱱ ᱚᱱᱟ ᱦᱮᱸᱥᱮ ᱟᱸ ᱢᱚᱬᱮ ᱡᱟᱸᱜᱟ ᱥᱟᱺᱜᱤᱧ ᱥᱟᱺᱜᱤᱧ ᱨᱮ ᱟᱹᱵᱤᱱ ᱚᱱᱟ ᱠᱟᱹᱣᱰᱤ ᱛᱚᱯᱟ ᱚᱴᱚ ᱠᱟᱜ ᱵᱤᱱ᱾
ᱮᱠᱫᱚᱢ ᱟᱨ ᱫᱟᱜ ᱫᱚ ᱛᱤᱱᱟᱹᱜ ᱫᱤᱱ ᱯᱚᱨᱮ ᱫᱩᱞᱟᱜ ᱦᱩᱭᱩᱜᱼᱟ?
ᱫᱟᱜ ᱫᱚ ᱩᱱ ᱥᱚᱸᱜᱮ ᱥᱚᱸᱜᱮ ᱜᱮ ᱦᱮᱸᱥᱮ ᱳᱭ ᱵᱟᱨ ᱥᱩᱯᱤ ᱜᱟᱱ ᱫᱩᱞᱟᱜ ᱵᱤᱱ ᱟᱨ ᱢᱤᱫ ᱜᱩ ᱪᱟᱸᱫᱳ ᱛᱟᱭᱚᱢ ᱛᱟᱭᱚᱢ ᱟᱵᱤᱱ ᱱᱚᱸᱰᱮ ᱵᱟᱠ ᱵᱟᱨ ᱴᱷᱮᱜ ᱵᱟᱨ ᱴᱮᱠᱴᱟᱨ ᱠᱟᱛᱮᱜ ᱮᱢᱟ ᱵᱤᱱ᱾
ᱚ ᱠᱤᱱᱛᱩ ᱟᱞᱮ ᱥᱮᱫ ᱫᱚ ᱫᱟᱜ ᱫᱚ ᱵᱟᱹᱱᱩᱜᱼᱟ ᱟᱞᱮ ᱫᱚ ᱫᱟᱜ ᱞᱮᱠᱟ ᱫᱚ ᱛᱳᱣᱟᱞᱮ ᱵᱮᱣᱦᱟᱨ ᱜᱮᱭᱟ ᱾ ᱛᱚᱣᱟ ᱛᱮᱜᱮᱞᱮ ᱟᱹᱨᱩᱵᱚᱜ ᱜᱮᱭᱟ ᱛᱩᱯᱩᱱ ᱜᱮᱭᱟᱞᱮ ᱾
ᱚ ᱛᱟᱦᱚᱞᱮ ᱚᱱᱟ ᱛᱚ ᱟᱨᱚ ᱟᱨᱚ ᱢᱚᱡᱚᱜᱼᱟ ᱛᱟᱦᱚᱞᱮ ᱟᱹᱵᱤᱱ ᱫᱚ ᱚᱸᱰᱮ ᱢᱤᱫ ᱥᱮᱨᱢᱟ ᱫᱟᱹᱵᱤᱱ ᱛᱟᱺᱜᱤ ᱵᱟᱝ ᱞᱟᱜᱟᱣᱮᱱᱟ ᱟᱹᱵᱤᱱ ᱫᱚ ᱚᱸᱰᱮ ᱯᱮ ᱪᱟᱸᱫᱳ ᱠᱷᱟᱱᱜᱮ ᱟᱹᱵᱤᱱ ᱫᱚ ᱚᱸᱰᱮ ᱠᱟᱹᱣ ᱠᱟᱹᱣᱰᱤ ᱟᱨᱡᱟᱜ ᱛᱟᱹᱵᱤᱱᱟ ᱾
ᱚ ᱟᱯᱮ ᱥᱮᱫ ᱫᱚ ᱛᱟᱦᱚᱞᱮ ᱫᱚᱢᱮ ᱯᱮ ᱪᱟᱥ ᱟᱠᱟᱫ ᱜᱮᱭᱟ ᱵᱟᱝ ᱠᱟᱹᱣᱰᱤ ᱠᱚ ᱾
ᱦᱩᱸ ᱦᱮᱸ ᱟᱹᱞᱤᱧ ᱛᱚ ᱦᱚᱜᱚᱭ ᱜᱟᱯ ᱯᱟ ᱢᱮᱭᱟᱧ ᱠᱷᱟᱱ ᱜᱮ ᱢᱤᱜᱴᱮᱝ ᱠᱷᱮᱛ ᱨᱮᱱᱟᱜ ᱠᱟᱹᱣᱰᱤ ᱫᱚᱞᱤᱧ ᱚᱲᱟᱜ ᱞᱤᱧ ᱟᱹᱜᱩᱭᱟ᱾
ᱚ ᱦᱚᱸ ᱟᱹᱰᱤ ᱱᱟᱯᱟᱭ ᱮᱠᱫᱚᱢ ᱟᱹᱜᱩ ᱜᱮ ᱞᱟᱹᱠᱛᱤ ᱾ ᱚᱱᱟ ᱫᱚ ᱦᱩᱭᱮᱱ ᱛᱟᱹᱵᱤᱱᱟ? ᱱᱤᱭᱟᱹ ᱵᱟᱨ ᱫᱚ ᱛᱟᱦᱞᱮ ᱛᱤᱱᱟᱹᱜ ᱠᱟᱹᱣᱰᱤ ᱜᱟᱱ ᱦᱳᱭᱠᱟᱱ ᱛᱟᱵᱤᱱᱟ?
ᱟᱹᱞᱤᱧᱟᱜ ᱦᱩᱭ ᱠᱟᱱ ᱛᱟᱹᱞᱤᱧᱟ ᱡᱟᱦᱟᱸ ᱢᱤᱫᱴᱮᱱ ᱮ ᱥᱩᱠᱨᱤᱭᱟᱜ ᱜᱚᱲᱟ ᱛᱟᱦᱮᱸ ᱠᱟᱱᱟ ᱦᱮᱸᱥᱮ
ᱦᱳᱭ
ᱚᱱᱟ ᱫᱚ ᱯᱮᱨᱮᱡ ᱠᱟᱱ ᱛᱟᱹᱞᱤᱧᱟ ᱾ ᱟᱨ ᱟᱨ ᱱᱤᱛᱚᱝ ᱡᱟᱦᱟᱸ ᱰᱟᱹᱟᱝᱨᱤ ᱜᱚᱲᱟ ᱢᱮᱨᱚᱢ ᱜᱚᱲᱟ ᱢᱮᱱᱟᱜᱼᱟ ᱚᱱᱟ ᱦᱤᱛᱚᱜ ᱞᱤᱧ ᱯᱮᱨᱮᱡ ᱞᱟᱹᱜᱤᱜᱼᱟ ᱾
ᱟᱯᱮ ᱥᱮᱜ ᱜᱮ ᱛᱟᱦᱞᱮ ᱦᱟᱥᱟ ᱠᱚᱫᱚ ᱵᱷᱟᱜᱮᱭᱟ ᱫᱚᱢᱮ ᱦᱳᱭᱳᱜ ᱠᱟᱱ ᱛᱟᱯᱮᱭᱟ ᱾ ᱜᱚᱲᱟ ᱜᱚᱲᱟ ᱠᱟᱹᱣᱰᱤ ᱠᱚ ᱾
ᱦᱳᱭ ᱟᱫᱚ ᱟᱹᱞᱤᱧᱟᱜ ᱫᱚ ᱡᱟᱭᱜᱟ ᱠᱚᱦᱚᱸ ᱚᱱᱠᱟ ᱛᱟᱦᱮᱸ ᱠᱟᱱ ᱛᱟᱹᱞᱤᱧ ᱛᱮ ᱦᱟᱥᱟ ᱡᱟᱭᱜᱟ ᱾
ᱦᱩᱸ
ᱦᱳᱭᱥᱮ ᱛᱟᱦᱚᱞᱮ ᱚᱱᱟ ᱚᱱᱟᱜᱮ ᱚᱸᱰᱮ ᱠᱷᱚᱱ ᱜᱮ ᱟᱹᱞᱤᱧ ᱡᱟᱦᱟᱸᱞᱤᱧ ᱡᱟ ᱩᱰᱟᱹᱝ ᱞᱤᱧ ᱨᱚᱦᱚᱭ ᱞᱮᱫ ᱛᱟᱦᱮᱸᱱᱟ ᱚᱸᱰᱮ ᱠᱷᱚᱱᱜᱮ ᱟᱹᱞᱤᱧ ᱫᱚᱞᱤᱧ ᱟᱨᱡᱟᱣ ᱠᱟᱹᱣᱱᱤᱜᱼᱟ ᱾
ᱚ ᱟᱫᱚ ᱟᱹᱞᱤᱧ ᱫᱚ ᱢᱤᱫᱴᱤᱜ ᱠᱟᱨᱚᱱ ᱛᱮ ᱵᱟᱝᱞᱤᱧ ᱨᱚᱦᱚᱭ ᱫᱟᱲᱮᱭᱟᱜ ᱠᱟᱱᱟ ᱟᱹᱞᱤᱧ ᱫᱚ ᱥᱤ ᱦᱚᱲ ᱵᱟᱝᱞᱤᱧ ᱧᱟᱢᱮᱫ ᱠᱚᱣᱟ ᱾ ᱚᱠᱚᱭᱮ ᱥᱤ ᱠᱟᱛᱟᱞᱤᱧᱟᱭ? ᱩᱱᱟᱹᱜ ᱢᱟᱨᱟᱝ ᱜᱚᱰᱟ᱾ ᱚᱱᱟ ᱠᱷᱟᱹᱛᱤᱨ ᱛᱮ ᱵᱟᱠᱷᱟᱱ ᱢᱚᱱᱮ ᱫᱚ ᱢᱚᱱᱮ ᱵᱟᱲᱟ ᱦᱳᱭ ᱞᱮᱱᱟ ᱡᱮ ᱨᱚᱦᱚᱭ ᱦᱩᱭᱩᱜᱼᱟ᱾ ᱛᱟᱨᱯᱚᱨᱮ ᱚᱱᱠᱟ ᱥᱤ ᱦᱚᱲ ᱵᱟᱠᱚ ᱧᱟᱢᱚᱜ ᱠᱟᱱᱟ ᱾
ᱦᱩᱸ
ᱟᱯᱮ ᱟᱯᱮ ᱫᱤᱥᱚᱢ ᱥᱮᱫ ᱨᱮᱱ ᱫᱚ ᱢᱮᱱᱟᱜ ᱠᱚᱣᱟ ᱚᱝᱠᱟ ᱥᱤ ᱦᱚᱲ?
ᱦᱮᱸ ᱥᱤ ᱥᱤ ᱦᱚᱲ ᱫᱚ ᱢᱮᱱᱟᱜ ᱠᱚᱣᱟ ᱢᱮᱱᱠᱷᱟᱱ ᱱᱚᱛᱮᱱᱟᱜ ᱥᱤ ᱫᱚ ᱮᱴᱟᱜ ᱨᱚᱠᱚᱢ ᱠᱚ ᱥᱤᱭᱟ ᱦᱮᱞᱤᱠᱟᱯᱴᱟᱨ ᱵᱟᱝ ᱢᱮᱱᱟᱜᱼᱟ᱾
ᱦᱮᱸ
ᱚᱱᱟ ᱨᱮᱱᱟᱜ ᱯᱟᱝᱠᱷᱟ ᱛᱮ ᱱᱚᱛᱮ ᱫᱚᱠᱚ ᱥᱤᱭᱟ ᱾
ᱟᱞᱮ ᱫᱚ ᱚᱝᱠᱟ ᱫᱚ ᱵᱟᱝᱞᱮ ᱨᱚᱦᱚᱭ ᱜᱮᱭᱟ ᱛᱚ ᱟᱞᱮ ᱫᱚ ᱨᱚᱠᱮᱴ ᱦᱤᱡᱩᱜᱼᱟ ᱾ ᱛᱟᱨᱯᱚᱨ ᱨᱚᱠᱮᱴ ᱛᱮᱠᱚ ᱵᱷᱩᱜᱟᱹᱜ ᱦᱚᱴᱚ ᱠᱟᱜᱼᱟ ᱾ᱚᱱᱠᱟᱜᱮ ᱵᱷᱩᱜᱟᱹᱜ ᱵᱷᱩᱜᱟᱹᱜ ᱛᱮ ᱚᱱᱟ ᱵᱷᱩᱜᱟᱹᱜ ᱠᱚᱨᱮ ᱞᱮ ᱢᱟᱱᱮ ᱪᱮᱜ ᱠᱚ ᱞᱟᱹᱭᱟ ᱠᱟᱹᱣᱰᱤ ᱞᱮ ᱛᱚᱯᱟᱠᱟᱜᱼᱟ ᱚᱱᱠᱟ ᱛᱮᱞᱮ ᱨᱚᱦᱚᱭ ᱛᱟᱦᱟᱸᱜ ᱾ ᱠᱤᱱᱛᱩ ᱟᱯᱮ ᱫᱤᱥᱚᱢ ᱨᱮᱞᱤᱧ ᱟᱸᱡᱚᱢ ᱠᱟᱫ ᱠᱚᱣᱟ ᱵᱟᱝ ᱢᱤᱫ ᱟᱹᱰᱤ ᱪᱮᱦᱨᱟ ᱢᱟᱲᱟᱝ ᱛᱮᱠᱚ ᱥᱤᱭᱟ ᱛᱟ ᱯᱚᱲᱮ ᱟᱲᱜᱚᱢᱟᱠᱚ ᱛᱟᱨᱯᱚᱨᱮ ᱠᱚ ᱨᱚᱦᱚᱭᱟ ᱾ ᱟᱹᱞᱤᱧ ᱦᱚᱸ ᱟᱯᱮ ᱪᱮᱜᱠᱟ ᱟᱠᱟᱴᱟᱜ ᱦᱚᱨᱟᱛᱮ ᱵᱟᱝᱯᱮ ᱨᱚᱦᱚᱭ ᱜᱮᱭᱟ ᱟᱹᱞᱤᱧ ᱦᱚᱸ ᱚᱱᱠᱟᱱᱟᱜ ᱦᱚᱨᱟ ᱛᱮᱞᱤᱧ ᱨᱚᱦᱚᱭ ᱞᱟᱹᱜᱤᱫ ᱱᱤᱭᱟᱹ ᱵᱟᱨ ᱫᱚᱞᱤᱧ ᱢᱚᱱᱮ ᱠᱟᱫᱟ ᱾ ᱚᱱᱟ ᱠᱷᱟᱹᱛᱤᱨ ᱛᱮ ᱨᱚᱠᱮᱴ ᱵᱟᱫ ᱠᱟᱛᱮᱫ ᱟᱞᱮ ᱥᱮᱫ ᱫᱚ ᱦᱮᱞᱤᱠᱟᱯᱴᱟᱨ ᱫᱚ ᱚᱱᱠᱟ ᱫᱚ ᱵᱟᱝ ᱧᱟᱢᱚᱜ ᱜᱮᱭᱟ ᱾
ᱟᱪᱪᱷᱟ ᱟᱪᱪᱷᱟ ᱟᱹᱵᱤᱱ ᱛᱟᱦᱞᱮ ᱱᱚᱰᱮ ᱠᱷᱚᱱ ᱵᱤᱱ ᱤᱫᱤ ᱫᱟᱲᱮᱭᱟᱜᱼᱟ ᱢᱚᱬᱮ ᱜᱚᱴᱟᱝ ᱦᱮᱞᱤᱠᱚᱯᱚᱴᱟᱨ ᱫᱚᱵᱤᱱ ᱤᱫᱤ ᱫᱟᱲᱭᱟᱜᱼᱟ ᱾
ᱮᱠᱫᱚᱢ ᱛᱟᱦᱞᱮ ᱟᱯᱮ ᱥᱮᱫ ᱠᱷᱚᱱᱟᱜ ᱜᱮ ᱟᱹᱜᱩᱭ ᱦᱩᱭᱩᱜᱼᱟ ᱾
ᱦᱩᱸ ᱟᱨ ᱜᱟᱹᱰᱤ ᱠᱚ ᱫᱚᱨᱠᱟᱨᱚᱜᱼᱟ ᱥᱮ ᱪᱮᱫ ᱞᱮᱭ ᱵᱤᱱ?
ᱜᱟᱹᱰᱤ ᱠᱚᱫᱚ ᱱᱟᱦᱟᱜ ᱱᱤᱛᱳᱜ ᱫᱚ ᱵᱟᱝ ᱡᱚᱠᱷᱚᱱ ᱱᱟᱦᱟᱜ ᱦᱩᱭᱩᱜ ᱛᱟᱹᱞᱤᱧᱟ ᱼᱼ ᱩᱱ ᱱᱟᱦᱟᱜ ᱚᱱᱟᱨᱮ ᱞᱟᱫᱮ ᱠᱟᱛᱮᱫ ᱚᱲᱟᱜ ᱥᱮᱫ ᱟᱹᱜᱩᱭ ᱦᱩᱭᱩᱜᱼᱟ ᱾ ᱜᱟᱹᱰᱤ ᱛᱚ ᱞᱟᱜᱟᱜᱼᱟ ᱵᱟᱠᱷᱟᱱ ᱼᱼ ᱩᱱᱟᱹᱜ ᱠᱟᱹᱣᱰᱤ ᱪᱤᱠᱟᱹᱛᱮᱢ ᱟᱹᱜᱩᱭᱟ ᱥᱮᱼᱼ
ᱵᱟᱝᱜᱮ ᱦᱮᱞᱤᱠᱮᱯᱴᱟᱨ ᱞᱟᱹᱜᱤᱫᱼᱼ
ᱦᱮᱸ ᱦᱮᱸ ᱞᱟᱜᱟᱜᱼᱟ ᱛᱟᱦᱚᱞᱮ ᱵᱷᱮᱡᱟᱣᱟᱞᱤᱧ ᱵᱤᱱ ᱪᱮᱫ ᱟᱫᱚᱼᱼ
ᱦᱮᱸ ᱚᱱᱟ ᱛᱤᱱᱟᱹᱜ ᱜᱟᱱ ᱴᱨᱟᱠ ᱜᱟᱹᱰᱤ ᱞᱤᱧ ᱠᱳᱞᱟ ᱚᱱᱟ ᱦᱮᱞᱤᱠᱯᱴᱟᱨᱼᱼ
ᱦᱩᱸᱼᱼ ᱟᱹᱵᱤᱱ ᱜᱮ ᱞᱟᱹᱭ ᱟᱞᱤᱧ ᱵᱤᱱ ᱥᱮ ᱟᱹᱞᱤᱧᱟᱜ ᱠᱷᱮᱛ ᱨᱮᱫᱚ ᱛᱤᱱᱟᱹᱜ ᱞᱟᱜᱟᱜᱼᱟᱼᱼ ᱟᱹᱰᱤ ᱢᱟᱨᱟᱝ ᱠᱷᱮᱛ ᱛᱟᱞᱤᱧ᱾
ᱛᱟᱦᱚᱞᱮ ᱚᱸᱰᱮ ᱟᱹᱵᱤᱱ ᱞᱟᱜᱟᱣ ᱵᱤᱱᱟ ᱯᱮᱭᱟ ᱦᱮᱞᱤᱠᱮᱯᱴᱟᱨ ᱞᱟᱜᱟᱣ ᱟᱵᱤᱱᱟ ᱯᱮᱭᱟ ᱦᱮᱞᱤᱠᱮᱯᱴᱟᱨ᱾ ᱛᱟᱦᱞᱮ ᱟᱹᱵᱤᱱ ᱢᱤᱫᱴᱟᱝᱼᱼ ᱵᱟᱨᱭᱟ ᱴᱨᱟᱠ ᱜᱟᱹᱰᱤ ᱨᱮ ᱟᱹᱵᱤᱱ ᱢᱤᱫᱴᱟᱝ ᱦᱮᱞᱤᱠᱯᱴᱟᱨ ᱥᱟᱦᱚᱵ ᱛᱟᱵᱤᱱᱟ᱾ ᱛᱟᱨᱢᱟᱱᱮ ᱟᱹᱵᱤᱱ ᱞᱟᱜᱟᱣ ᱟᱵᱤᱱᱟ ᱚᱸᱰᱮ ᱪᱷᱚᱴᱤ ᱴᱨᱟᱠ ᱜᱟᱹᱰᱤᱼᱼ
ᱦᱮᱸ᱾ ᱛᱟᱦᱚᱞᱮ ᱠᱷᱟᱱ ᱠᱩᱞ ᱟᱹᱞᱤᱧ ᱵᱤᱱᱼᱼ
ᱦᱳᱭ᱾
ᱟᱨᱦᱚᱸ ᱞᱤᱧ ᱢᱚᱱᱮᱭᱮᱫᱟ ᱡᱮ ᱦᱩᱲᱩ ᱥᱟᱶ ᱥᱟᱶᱟᱶᱛᱮ ᱼᱼ ᱢᱟᱱᱮ ᱠᱟᱹᱣᱰᱤ ᱥᱟᱶ ᱥᱟᱶᱛᱮ ᱟᱨᱦᱚᱸ ᱮᱴᱟᱜ ᱞᱤᱧ ᱪᱟᱥᱟ ᱢᱟᱥᱮ ᱠᱟᱹᱴᱤᱡ ᱞᱟᱹᱭ ᱟᱹᱞᱤᱧ ᱵᱤᱱᱼᱼ ᱚᱠᱟᱴᱟᱜ ᱞᱤᱧ ᱪᱟᱥ ᱞᱮᱠᱷᱟᱱ ᱱᱤᱭᱟᱹ ᱥᱤᱡᱤᱱ ᱨᱮ ᱱᱟᱯᱟᱭ ᱵᱷᱟᱵᱛᱮ ᱦᱩᱭᱩᱜ ᱛᱟᱞᱤᱧᱟ?
ᱱᱤᱛᱚᱜ ᱫᱚ ᱟᱹᱵᱤᱱ ᱨᱚᱦᱚᱭ ᱵᱤᱱ ᱢᱮᱲᱦᱮᱫ ᱵᱤᱱ ᱨᱚᱦᱚᱭ ᱫᱟᱲᱮᱭᱟᱜᱼᱟ᱾
ᱦᱮᱸ ᱟᱨᱼᱼ
ᱟᱫᱚ ᱚᱱᱠᱟ ᱫᱚ ᱵᱟᱹᱱᱩᱜᱼᱟ ᱡᱩᱫᱤ ᱟᱹᱵᱤᱱ ᱡᱟᱹᱥᱛᱤᱼᱼ ᱡᱟᱹᱥᱛᱤ ᱧᱚᱜ ᱵᱤᱱ ᱟᱨᱡᱟᱣ ᱞᱟᱜᱤᱫ ᱛᱟᱦᱚᱞᱮ ᱟᱵᱤᱱ ᱢᱮᱲᱦᱮᱫ ᱜᱮᱵᱤᱱ ᱨᱚᱦᱚᱭ ᱫᱟᱲᱮᱭᱟᱜᱼᱟ᱾
ᱵᱟᱝ ᱢᱮᱲᱦᱮᱫ ᱫᱚ ᱱᱤᱭᱟᱹ ᱢᱟᱲᱟᱝ ᱥᱮᱨᱢᱟ ᱪᱟᱥ ᱦᱩᱭ ᱞᱮᱱᱟᱼᱼ ᱟᱫᱚ ᱫᱚᱢᱮ ᱜᱮ ᱚᱲᱟᱜ ᱨᱮ ᱢᱮᱲᱦᱮᱫ ᱠᱚ ᱢᱮᱱᱟᱜᱼᱟ᱾ ᱡᱚᱢ ᱡᱚᱢ ᱢᱟᱱᱮ ᱚᱱᱟ ᱫᱚ ᱡᱚᱢ ᱡᱚᱢ ᱛᱮᱞᱤᱧ ᱞᱟᱸᱟᱜᱟᱣ ᱠᱟᱱᱟ ᱢᱮᱲᱦᱮᱫ ᱡᱚᱢ ᱛᱮᱫᱚᱼᱼ ᱢᱚᱱᱮ ᱮᱫᱟᱞᱤᱧ ᱟᱨᱦᱚᱸ ᱮᱴᱟᱜ ᱨᱚᱠᱚᱢᱟᱜ ᱡᱤᱱᱤᱥᱞᱤᱧ ᱨᱚᱦᱚᱭᱟᱼᱼ
ᱟᱪᱪᱷᱟ ᱟᱪᱪᱷᱟ ᱟᱵᱤᱱ ᱟᱵᱤᱱ ᱵᱤᱱ ᱨᱚᱦᱚᱭ ᱫᱟᱲᱮᱭᱟᱜᱼᱟ ᱛᱟᱦᱚᱞᱮ ᱥᱟᱨᱡᱚᱢ ᱫᱟᱨᱮ ᱵᱤᱱ ᱨᱚᱦᱚᱭ ᱫᱟᱲᱮᱭᱟᱜᱼᱟ᱾
ᱥᱟᱨᱡᱚᱢ ᱫᱟᱨᱮ ᱫᱚ ᱚᱱᱠᱟ ᱫᱚ ᱵᱟᱝ ᱥᱤᱵᱤᱞᱟ ᱡᱚᱢ ᱨᱮ ᱟᱨᱦᱚ ᱵᱷᱟᱜᱮ ᱧᱚᱜᱟᱜ ᱞᱟᱹᱭ ᱟᱞᱤᱧ ᱵᱤᱱᱥᱮᱼᱼ
ᱦᱮᱸ ᱟᱵᱤᱱ ᱢᱤᱫᱴᱟᱝ ᱥᱟᱨᱡᱚᱢ ᱫᱟᱨᱮ ᱜᱮᱵᱤᱱ ᱡᱚᱢ ᱫᱟᱲᱮᱭᱟᱜᱼᱟᱼᱼ ᱠᱟᱨᱚᱱ ᱚᱱᱟ ᱫᱚ ᱢᱮᱲᱦᱮᱫ ᱠᱷᱚᱱ ᱫᱚ ᱠᱮᱴᱮᱡ ᱧᱚᱜ ᱜᱮᱭᱟ ᱥᱮ ᱛᱟᱦᱚᱞᱮ ᱚᱱᱟ ᱡᱚᱢ ᱨᱮᱦᱚᱸᱼᱼ ᱠᱟᱹᱴᱤᱡ ᱨᱟᱹᱥᱠᱟᱹ ᱵᱤᱱ ᱵᱩᱡᱷᱟᱹᱣᱟ ᱡᱮ ᱦᱮᱸ ᱟᱹᱞᱤᱧ ᱥᱟᱨᱡᱚᱢ ᱫᱚᱨᱮᱞᱤᱧ ᱡᱚᱢ ᱮᱫᱟ ᱠᱟᱹᱴᱤᱡ ᱵᱩᱞᱩᱝ ᱮᱢ ᱠᱟᱛᱮᱫ ᱼᱼ ᱨᱟᱯᱟᱜ ᱥᱟᱨᱡᱚᱢ ᱫᱟᱨᱮ ᱨᱟᱯᱟᱜ ᱵᱤᱱ ᱟᱨ ᱵᱩᱞᱩᱝ ᱨᱮ ᱴᱩᱰᱟᱹᱜ ᱠᱟᱛᱮ ᱡᱚᱢ ᱵᱤᱱᱼᱼ
ᱦᱮᱸ ᱵᱷᱟᱜᱮ ᱟᱹᱭᱠᱟᱹᱜᱼᱟ᱾ ᱱᱤᱭᱟᱹ ᱢᱟᱲᱟᱝ ᱥᱮᱨᱢᱟ ᱜᱮ ᱨᱚᱦᱚᱭ ᱦᱩᱭ ᱟᱠᱟᱱ ᱛᱟᱦᱮᱸᱫᱼᱼ ᱩᱱ ᱫᱚ ᱢᱟᱛᱠᱚᱢ ᱫᱟᱨᱮ ᱞᱮ ᱨᱚᱦᱚᱭ ᱠᱟᱫ ᱛᱟᱦᱮᱸᱫᱼᱼ ᱢᱟᱛᱠᱚᱢ ᱦᱚᱸ ᱠᱤᱱᱛᱩ ᱫᱚᱢᱮ ᱥᱤᱵᱤᱞ ᱜᱮᱭᱟ ᱢᱟᱛᱠᱚᱢ ᱫᱟᱨᱮ᱾ ᱯᱩᱨᱟᱹ ᱵᱩᱞᱩᱝ ᱢᱟᱹᱨᱤᱪ ᱮᱢ ᱨᱤᱫ ᱠᱮᱫᱟ ᱚᱱᱟᱨᱮ ᱟᱨᱦᱚᱸᱼᱼ ᱥᱩᱱᱩᱢ ᱠᱟᱴᱤᱡ ᱮᱢᱟ ᱟᱫᱟ ᱟᱨ ᱚᱱᱠᱟ ᱡᱟᱦᱟᱸ ᱞᱮᱠᱟ ᱴᱩᱸᱰᱟᱹᱜ ᱠᱟᱛᱮᱫ ᱡᱚᱢ ᱵᱟᱵᱤᱱ ᱞᱟᱹᱭ ᱠᱮᱫᱟ ᱚᱱᱠᱟ ᱠᱟᱛᱮᱫ ᱡᱚᱢᱼᱼ
ᱦᱳᱭ ᱮᱠᱫᱚᱢ ᱜᱮ᱾ ᱛᱟᱦᱞᱮ ᱚᱱᱛᱮ ᱫᱚ ᱡᱟᱦᱟᱸ ᱫᱚᱠᱚ ᱢᱮᱛᱟ ᱠᱚ ᱠᱟᱱᱟ ᱥᱮᱛᱟ ᱫᱚᱠᱚ ᱧᱟᱢᱚᱜ ᱜᱮᱭᱟ ᱥᱮ ᱵᱟᱝ?
ᱦᱮᱸ ᱧᱟᱢᱚᱜ ᱜᱮᱭᱟ ᱠᱚ᱾
ᱛᱤᱱᱟᱹᱜ ᱢᱟᱨᱟᱝ ᱢᱟᱨᱟᱝ ᱠᱚ ᱢᱟᱱᱮᱼᱼ ᱟᱞᱮ ᱥᱮᱫ ᱫᱚ ᱢᱮᱱᱟᱜ ᱠᱚᱣᱟ ᱩᱱᱠᱩ ᱴᱨᱟᱠ ᱜᱟᱹᱰᱤ ᱥᱚᱢᱟᱱ ᱥᱚᱢᱟᱱ ᱜᱮ ᱛᱟᱦᱞᱮ ᱟᱞᱮ ᱫᱚ ᱩᱱᱠᱩ ᱜᱮᱞᱮ ᱥᱟᱜᱟᱲ ᱦᱚᱪᱚ ᱠᱚᱜᱮᱭᱟ ᱚᱱᱟ ᱴᱨᱟᱠ ᱜᱟᱹᱰᱤ ᱠᱚᱫᱚ᱾ ᱴᱨᱟᱠ ᱜᱟᱹᱰᱤ ᱫᱚ ᱚᱱᱠᱟ ᱫᱚᱼᱼ ᱟᱹᱰᱤ ᱜᱟᱱ ᱜᱮ ᱚᱱᱟ ᱨᱮᱫᱚ ᱢᱟᱱᱮ ᱡᱟᱦᱟᱸ ᱫᱚᱠᱚ ᱞᱟᱹᱭᱟ ᱦᱟᱥᱟ ᱠᱚ ᱞᱟᱜᱟᱜᱼᱟ ᱥᱮᱼᱼ ᱛᱟᱦᱞᱮ ᱥᱮᱛᱟ ᱜᱮᱞᱤᱧ ᱜᱚᱦᱚᱲ ᱦᱚᱪᱚ ᱠᱚᱣᱟ᱾
ᱟᱞᱮ ᱫᱚ ᱥᱮᱛᱟ ᱫᱚ ᱵᱟᱝᱼᱼ ᱥᱮᱛᱟ ᱫᱚ ᱟᱞᱮᱭᱟᱜ ᱠᱷᱮᱛ ᱠᱚᱠᱚ ᱦᱚᱨᱦᱚᱭᱟᱼᱼ ᱟᱨ ᱟᱞᱮ ᱫᱚ ᱯᱩᱥᱤ ᱞᱮ ᱜᱚᱦᱚᱲ ᱦᱚᱪᱚ ᱠᱚᱜᱮᱭᱟ᱾
ᱟᱪᱪᱷᱟ ᱟᱪᱪᱷᱟ ᱵᱩᱡᱷᱟᱹᱣ ᱠᱮᱫᱟᱞᱤᱧ
ᱥᱮᱛᱟ ᱠᱷᱚᱱ ᱫᱚ ᱟᱹᱞᱤᱧ ᱫᱚᱞᱤᱧ ᱢᱚᱱᱮᱭᱟ ᱯᱩᱥᱤ ᱜᱮᱠᱚ ᱵᱷᱟᱜᱮᱭᱟ ᱵᱮᱥᱤ ᱧᱚᱜ ᱠᱚ ᱜᱚᱦᱚᱲ ᱫᱟᱲᱮᱭᱟᱜ-ᱟ
ᱦᱮᱸ ᱮᱠᱫᱚᱢ ᱜᱮ ᱢᱮᱱᱠᱷᱟᱱ ᱡᱟᱦᱟᱸ ᱦᱮ ᱥᱮᱛᱟ ᱥᱮᱛᱟ ᱡᱟᱦᱟᱸ ᱩᱵ ᱦᱮᱸᱥᱮ ᱚᱱᱟ ᱟᱹᱵᱤᱱᱟᱜ ᱟᱹᱷᱨᱤᱧ ᱵᱤᱱ ᱚᱱᱟ ᱚᱱᱟ ᱨᱮᱦᱚᱸ ᱟᱹᱵᱤᱱ ᱠᱟᱹᱣᱰᱤ ᱵᱤᱱ ᱧᱟᱢᱟ
ᱦᱩᱸ ᱵᱟᱝᱢᱟ ᱠᱚ ᱞᱟᱹᱭᱟ ᱫᱚᱢᱮ ᱠᱟᱛᱮᱫ ᱜᱚᱱᱚᱝ ᱥᱮᱛᱟ ᱩᱵ
ᱦᱮᱸ ᱮᱠᱫᱚᱢ ᱜᱮ
ᱚᱱᱟ ᱜᱮᱛᱚ ᱥᱚᱱᱟ ᱠᱷᱚᱱᱟᱜ ᱦᱚᱸ ᱵᱤᱥᱤ ᱫᱟᱢ ᱟᱨ ᱦᱮᱸ ᱯᱩᱥᱤ ᱛᱚ ᱚᱱᱟ ᱦᱚᱸ ᱨᱩ ᱨᱩᱯᱟᱹ ᱞᱮᱠᱟᱜᱮ ᱩᱱᱟᱹᱜ ᱜᱮ ᱜᱚᱱᱚᱝ
ᱦᱮᱸ ᱮᱠᱫᱚᱢ ᱜᱮ ᱢᱮᱱᱠᱷᱟᱱ ᱟᱞᱮ ᱱᱚᱛᱮ ᱫᱚ ᱯᱩᱥᱤ ᱫᱚ ᱵᱟᱝᱠᱚ ᱧᱟᱢᱚᱜ-ᱟ ᱥᱮᱛᱟ ᱫᱚ ᱟᱹᱰᱤ ᱡᱟᱹᱥᱛᱤ ᱠᱚ ᱢᱮᱱᱟᱜ ᱠᱚᱣᱟ ᱟᱫᱚ ᱥᱮᱛᱟ ᱟᱨ ᱯᱩᱥᱤ ᱫᱚ ᱢᱤᱫᱴᱷᱮᱱ ᱫᱚᱦᱚ ᱞᱮᱠᱷᱟᱱ ᱫᱚ ᱵᱟᱝ ᱜᱟᱱᱚᱜ-ᱟ ᱛᱚ ᱟᱠᱚ ᱠᱚ ᱠᱷᱟᱹᱯᱟᱹᱨᱤ ᱟᱥᱮ
ᱦᱩᱸ ᱚᱱᱟ ᱠᱷᱟᱹᱛᱤᱨ ᱛᱮᱜᱮ ᱛᱚ ᱟᱹᱞᱤᱧ ᱫᱚ ᱵᱟᱝ ᱡᱚᱛᱚ ᱟᱞᱟᱫᱟ ᱟᱞᱟᱫᱟ ᱞᱤᱧ ᱫᱚᱦᱚᱣ ᱠᱟᱜ ᱠᱚᱣᱟ ᱯᱩᱥᱤ ᱫᱚ ᱚᱱᱟ ᱠᱚ ᱜᱮᱢᱮᱨ ᱵᱟᱲᱟ ᱞᱟᱹᱜᱤᱫ ᱟᱨ ᱥᱮᱛᱟ ᱫᱚ ᱦᱚᱨᱦᱚ ᱞᱟᱹᱜᱤᱫ ᱡᱚᱠᱷᱚᱱ ᱯᱩᱥᱤ ᱵᱟᱝᱠᱚ ᱪᱟᱞᱟᱜ-ᱟ ᱠᱷᱮᱛ ᱥᱮᱡ ᱥᱮᱛᱟ ᱦᱚᱸ ᱫᱚᱢᱮ ᱵᱷᱟᱹᱣ ᱵᱷᱟᱹᱣ ᱠᱚ ᱨᱟᱜᱟ
ᱦᱩᱸ ᱵᱩᱡᱟᱹᱣ ᱠᱮᱫᱟᱞᱤᱧ ᱛᱟᱦᱚᱞᱮ ᱚᱱᱠᱟ ᱫᱚ ᱦᱤᱛᱚᱜ ᱫᱚ ᱟᱵᱤᱱ ᱨᱮᱱ ᱫᱚ ᱦᱤᱛᱚᱜ ᱫᱚ ᱪᱤᱞᱤ ᱪᱤᱞᱤ ᱢᱮᱱᱟᱜ ᱠᱚᱛᱟ ᱵᱤᱱᱟ
ᱟᱹᱞᱤᱧ ᱱᱤᱛᱚᱜ ᱫᱚ ᱢᱮᱱᱟᱜ ᱠᱚ ᱱᱤᱭᱟᱹ ᱛᱟᱨᱟ ᱫᱚ ᱟᱹᱞᱤᱧ ᱫᱚ ᱞᱮᱸᱰᱮᱫ ᱞᱤᱧ ᱟᱹᱥᱩᱞ ᱟᱠᱟᱫ ᱠᱚᱣᱟ
ᱦᱮᱸ ᱩᱱᱠᱩ ᱫᱚ ᱢᱟᱱᱮ ᱪᱮᱫ ᱞᱟᱹᱜᱤᱫ ᱵᱤᱱ ᱫᱚᱦᱚ ᱟᱠᱟᱫ ᱠᱚᱣᱟ
ᱞᱮᱸᱰᱮᱛ ᱫᱚ ᱩᱱᱠᱩ ᱫᱚ ᱟᱹᱞᱤᱧᱟᱜ ᱠᱷᱮᱛ ᱞᱟᱜᱟᱣ ᱨᱮ ᱡᱟᱦᱟᱸ ᱢᱟᱱᱮ ᱚᱛ ᱞᱟᱛᱟᱨ ᱨᱮ ᱡᱟᱦᱟᱸ ᱦᱟᱥᱟ ᱠᱚ ᱵᱟᱝ ᱛᱟᱦᱮᱱᱟ ᱩᱱᱠᱩ ᱫᱚ ᱚᱱᱟ ᱧᱮᱞ ᱨᱮᱱᱟᱜ ᱫᱟᱭᱤᱛᱛᱚ ᱞᱤᱧ ᱮᱢ ᱟᱠᱟᱫ ᱠᱚᱣᱟ ᱚᱸᱰᱮ ᱜᱮᱠᱚ ᱧᱮᱞᱟ ᱪᱮᱫᱠᱟ ᱵᱷᱟᱵᱛᱮ ᱢᱟᱱᱮ ᱠᱟᱹᱣᱰᱤ ᱨᱮᱦᱮᱫ ᱵᱮᱥ ᱚᱠᱚᱡ ᱨᱮᱦᱮᱫᱚᱜ ᱠᱟᱱᱟ ᱥᱮ ᱵᱟᱝ ᱚᱱᱟ ᱠᱚ ᱧᱮᱞ ᱞᱟᱹᱜᱤᱫ
ᱟᱪᱪᱷᱟ ᱟᱪᱪᱷᱟ
ᱟᱨ ᱢᱤᱫᱴᱮᱱ ᱡᱤᱱᱤᱥ ᱞᱟᱹᱭ ᱞᱤᱧ ᱦᱤᱲᱤᱧ ᱠᱮᱫᱟ ᱟᱹᱞᱤᱧ ᱫᱚ ᱤᱭᱟᱹ ᱵᱮᱱ ᱧᱮᱞ ᱟᱠᱟᱫ ᱠᱚᱣᱟ ᱛᱚ ᱠᱮᱸᱰᱨᱚᱝ
ᱦᱮᱸ ᱮᱠᱫᱚᱢ ᱜᱮ
ᱩᱱᱠᱤᱱ ᱫᱚ ᱩᱱᱠᱩ ᱫᱚ ᱯᱩᱱᱭᱟᱹ ᱞᱤᱧ ᱠᱤᱨᱤᱧ ᱟᱠᱟᱫ ᱠᱚᱣᱟ ᱱᱟᱣᱟ ᱚᱱᱟ ᱛᱮᱫᱚ ᱡᱤᱱᱤᱥ ᱦᱟᱱᱛᱮ ᱱᱟᱛᱮ ᱠᱚ ᱤᱫᱤᱭᱟ ᱚᱱᱟ ᱞᱟᱹᱜᱤᱫ ᱟᱞᱤᱧ ᱫᱚ ᱡᱤᱱᱤᱥ ᱠᱚ ᱡᱟᱦᱟᱸ ᱞᱤᱧ ᱪᱟᱥ ᱚᱱᱟ ᱞᱤᱧ ᱟᱠᱷᱨᱤᱧ ᱜᱮᱭᱟ ᱵᱟᱝ ᱟᱫᱚᱢ ᱚᱱᱟ ᱞᱳᱴ ᱠᱟᱛᱮᱜ ᱜᱮᱤ ᱤᱫᱤᱭᱟᱠᱚ ᱟᱯᱮ ᱥᱮᱫ ᱦᱚᱸᱛᱚ ᱪᱟᱞᱟᱣ ᱵᱟᱲᱟ ᱠᱟᱱᱟ ᱵᱟᱢ ᱧᱮᱞ ᱟᱠᱟᱫᱮᱭᱟ ᱵᱟᱢ ᱧᱮᱞ ᱟᱠᱟᱫ ᱠᱚᱣᱟ
ᱟᱫᱚ ᱚᱱᱟ ᱫᱚ ᱵᱟᱡᱟᱨ ᱵᱟᱡᱟᱨ ᱛᱮ ᱪᱟᱞᱟᱜ ᱛᱚ ᱟᱫᱚ ᱚᱱᱟ ᱵᱟᱡᱟᱨ ᱥᱮᱫ ᱫᱚ ᱵᱟᱝᱞᱤᱧ ᱪᱟᱞᱟᱜ ᱜᱮᱭᱟ ᱟᱫᱚ ᱚᱱᱟ ᱠᱷᱟᱹᱛᱤᱨ ᱵᱟᱝ ᱚᱱᱟ ᱫᱚ ᱵᱟᱝᱞᱤᱧ ᱧᱮᱞ ᱟᱠᱟᱫ ᱠᱚᱣᱟ
ᱚᱻᱦ ᱟᱨ ᱵᱟᱠᱷᱟᱱ ᱚᱱᱠᱟᱜᱮ ᱟᱵᱤᱱ ᱫᱚ ᱛᱟᱦᱚᱞᱮ ᱡᱟᱦᱟᱸ ᱵᱤᱱ ᱪᱟᱥ ᱜᱮᱭᱟ ᱥᱮ ᱚᱱᱟ ᱫᱚᱵᱤᱱ ᱡᱚᱢ ᱞᱟᱹᱜᱤᱫ ᱜᱮ ᱥᱮ ᱵᱤᱱ ᱟᱠᱷᱨᱤᱧ ᱵᱟᱲᱟᱭ ᱜᱮᱭᱟ
ᱟᱞᱤᱧ ᱫᱚ ᱡᱚᱢ ᱞᱟᱹᱜᱤᱫ ᱫᱚ ᱵᱟᱝ ᱟᱹᱞᱤᱧ ᱫᱚ ᱚᱱᱟ ᱫᱚ ᱟᱹᱠᱷᱨᱤᱧ ᱞᱟᱹᱜᱤᱫ ᱞᱤᱧ ᱪᱟᱥ ᱠᱚᱜᱮᱭᱟ ᱟᱫᱚ ᱡᱚᱢ ᱞᱟᱹᱜᱤᱫ ᱡᱞᱤᱤᱧ ᱪᱟᱥ ᱠᱚᱣᱟ ᱚᱸᱰᱮ ᱫᱚ ᱢᱟᱱᱮ ᱮᱴᱟᱜ ᱨᱚᱠᱚᱢᱟᱜ ᱥᱮ ᱛᱟᱦᱞᱮ ᱚᱱᱟ ᱠᱷᱟᱛᱤᱨ ᱚᱸᱰᱮ ᱫᱚ ᱵᱟᱝᱞᱤᱧ ᱪᱟᱥ ᱠᱚᱣᱟ